ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ, ᱱᱟᱯᱟᱭ ᱜᱮᱭᱟ ᱯᱮ?
ᱦᱮᱸ ᱦᱮᱸ ᱱᱚᱜ-ᱚᱭ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱮᱭᱟ ᱡᱷᱚᱛᱚ ᱦᱚᱲ ᱠᱚᱜᱮ ᱮᱱᱛᱮᱜ᱾ ᱪᱟᱸᱫᱚ ᱵᱚᱸᱜᱟᱣᱟᱜ ᱫᱩᱞᱟᱹᱲ ᱫᱟᱭᱟ ᱛᱮᱜᱮᱢ ᱢᱮᱱ ᱫᱟᱲᱮᱜ-ᱟ ᱾ ᱟᱯᱮ ᱠᱚᱜᱮ ᱪᱮᱫ ᱞᱮᱠᱟ?
ᱱᱟᱯᱟᱭ ᱵᱟᱲᱟ ᱜᱮ ᱟᱫᱚ ᱜᱚᱝᱠᱮ ᱡᱚᱢ ᱵᱟᱲᱟ ᱠᱮᱫᱟ ᱯᱮ ᱥᱮ ᱵᱟᱝ? ᱦᱮᱞᱳ ᱾
ᱟᱵᱮᱱᱟᱜ ᱯᱟᱥᱮᱡ ᱨᱚᱲ ᱛᱷᱚᱲᱟ ᱜᱟᱱ ᱠᱟᱴᱟᱣ ᱠᱟᱛᱮ ᱟᱸᱡᱚᱢ ᱦᱟᱹᱡᱚᱜ ᱠᱟᱱᱟ, ᱱᱤᱛᱚᱜ ᱵᱟᱝ ᱟᱸᱡᱚᱢᱚᱜ
ᱟᱪᱪᱷᱟ᱾
ᱦᱮᱞᱳ ᱾
ᱦᱮᱸ ᱦᱮᱸ ᱱᱤᱛᱚᱜ ᱟᱸᱡᱚᱢᱚᱜ ᱠᱟᱱᱟ᱾
ᱟᱪᱪᱷᱟ ᱞᱟᱹᱭ ᱮᱫᱟᱞᱧ ᱡᱮ ᱡᱚᱢ ᱵᱟᱲᱟ ᱠᱮᱫᱟ ᱯᱮ ᱥᱮ ᱵᱟᱝ?
ᱮᱱᱟᱱ ᱧᱚᱜ ᱨᱮᱜᱤ ᱾ ᱟᱫᱚ ᱠᱤᱫᱩᱵ ᱵᱟᱲᱟ ᱠᱟᱛᱮᱫ ᱱᱚᱝᱠᱟ ᱫᱟᱬᱟ ᱵᱟᱲᱟ ᱦᱩᱭᱩᱜ ᱠᱟᱱ ᱛᱟᱦᱮᱱᱟ ᱾ ᱫᱟᱬᱟ ᱵᱟᱲᱟ ᱫᱚ ᱢᱟᱱᱮ ᱱᱚᱣᱟ ᱠᱩᱞᱦᱤ ᱥᱮᱜ ᱨᱮᱜᱮ ᱮᱱᱛᱮᱜ ᱾ ᱡᱚᱠᱷᱚᱱ ᱫᱟᱠᱟ ᱡᱚᱢ ᱛᱟᱭᱱᱚᱢ ᱛᱩᱨᱟᱺᱛᱮᱢ ᱜᱤᱛᱤᱡ ᱞᱮᱱᱠᱷᱟᱡ ᱦᱚᱸ ᱵᱟᱝ ᱜᱟᱱᱚᱜ-ᱟ᱾ ᱱᱚᱝᱠᱟ ᱨᱩᱣᱟᱹ ᱟᱡᱟᱨ ᱠᱚ ᱱᱚᱝᱠᱟ ᱥᱤᱨᱡᱚᱱᱚᱜ-ᱟ ᱱᱚᱝᱠᱟ ᱠᱚ ᱢᱮᱱᱟ ᱾ ᱟᱫᱚ ᱚᱱᱟᱛᱤᱧ ᱦᱩᱫᱤᱥ ᱠᱮᱫᱟ ᱵᱚᱞᱮ ᱱᱚᱝᱠᱟ ᱫᱟᱬᱟ ᱵᱟᱲᱟ ᱞᱮᱠᱷᱟᱡ ᱱᱟᱯᱟᱭ ᱧᱚᱜ ᱵᱩᱡᱷᱟᱹᱜ-ᱟ᱾ ᱟᱨ ᱟᱢᱜᱮ ᱪᱮᱫ ᱞᱮᱠᱟ ᱫᱟᱠᱟ ᱠᱚᱯᱮ ᱡᱚᱢ ᱵᱟᱲᱟ ᱠᱮᱫᱟ ᱠᱤᱫᱩᱵ ᱠᱚ ᱦᱩᱭ ᱵᱟᱲᱟᱭᱮᱱᱟ ᱥᱮ ᱟᱹᱣᱨᱤ ᱦᱟᱸᱜ?
ᱦᱮᱸ ᱡᱚᱢ ᱵᱟᱲᱟ ᱦᱩᱭ ᱮᱱᱟ ᱮᱠᱴᱩ ᱟᱜᱮ ᱜᱮ, ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱾ ᱟᱨ ᱛᱚᱵᱮ ᱱᱚᱣᱟ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱫ ᱫᱚ ᱦᱩᱭ ᱵᱟᱲᱟᱜ ᱠᱟᱱ ᱜᱮᱭᱟ ᱥᱮ ᱵᱟᱝ? ᱟᱨ ᱱᱚᱝᱠᱟ ᱦᱩᱲᱩ ᱨᱚᱦᱚᱭ ᱠᱚᱦᱚᱸ ᱥᱟᱹᱨᱫᱤ ᱟᱠᱟᱱᱟ ᱥᱮ ᱯᱮ ᱥᱮ ᱵᱟᱝ ᱦᱟᱸᱜ?
ᱦᱩᱭ ᱞᱮᱱ ᱛᱟᱦᱮᱸᱫ ᱜᱮ ᱾ ᱛᱮᱦᱮᱧ ᱛᱮᱫᱚ ᱵᱟᱝ ᱦᱩᱭ ᱟᱠᱟᱱᱟ ᱟᱨ ᱪᱮᱫ ᱛᱮᱦᱮᱧ ᱫᱚ ᱛᱟᱨᱟᱥᱤᱧ ᱵᱮᱲᱟ ᱫᱚ ᱠᱟᱹᱴᱤᱡ ᱮ ᱨᱤᱢᱤᱞ ᱧᱚᱜ ᱞᱮᱫ ᱛᱟᱦᱮᱸᱜ ᱠᱟᱱᱟ ᱾ ᱦᱮᱸ ᱾ ᱚᱱᱟ ᱠᱚᱫᱚ ᱵᱟᱨ ᱯᱮ ᱰᱷᱚᱞ ᱞᱟᱜᱟᱜ ᱠᱟᱱᱟᱭ
ᱟᱪᱪᱷᱟ ᱟᱪᱪᱷᱟ᱾
ᱪᱟᱥᱵᱟᱥ ᱠᱚᱫᱚ ᱮᱦᱚᱵ ᱟᱠᱟᱱᱟ ᱥᱮ ᱵᱟᱝ?
ᱦᱩᱸ ᱦᱩᱸ ᱪᱟᱥᱵᱟᱥ ᱞᱮᱠᱟ ᱛᱮᱫᱚ ᱱᱚᱜ-ᱚᱭ ᱟᱞᱮ ᱦᱚᱸ ᱢᱟᱱᱮ ᱥᱮᱨᱢᱟ ᱫᱟᱜ ᱜᱮᱞᱮ ᱛᱟᱺᱜᱤᱣᱟᱠᱟᱫ ᱛᱟᱦᱮᱱᱟ᱾ ᱟᱫᱚ ᱟᱭᱢᱟ ᱫᱤᱱ ᱠᱷᱚᱡ ᱢᱟᱱᱮ ᱱᱚᱝᱠᱟ ᱥᱤᱛᱩᱝᱟᱭ ᱟᱨᱦᱚᱸ ᱫᱚᱥᱟᱨ ᱫᱤᱱ ᱫᱚ ᱡᱷᱤᱯᱤᱨ ᱡᱷᱤᱯᱤᱨ ᱮ ᱫᱟᱜ ᱠᱮᱫ ᱜᱮ ᱟᱨᱦᱚᱸ ᱛᱮᱥᱟᱨ ᱫᱤᱱ ᱫᱚ ᱚᱱᱠᱟᱭ ᱥᱤᱛᱩᱝ ᱠᱮᱫ ᱜᱮ᱾ ᱢᱟᱱᱮ ᱱᱮᱜ-ᱮ ᱱᱮᱝᱠᱟ ᱜᱮ ᱟᱭᱢᱟ ᱫᱤᱱ ᱠᱷᱚᱱ ᱱᱚᱝᱠᱟ ᱪᱟᱞᱟᱣ ᱮ ᱦᱟᱹᱡᱩᱜ ᱠᱟᱱ ᱛᱟᱦᱮᱱᱟ᱾ ᱟᱫᱚ ᱟᱹᱰᱤ ᱵᱷᱟᱵᱽᱱᱟ ᱵᱩᱡᱷᱟᱹᱜ ᱠᱟᱱ ᱛᱟᱦᱮᱱᱟ ᱵᱚᱞᱮ ᱱᱤᱭᱟᱹ ᱫᱷᱟᱢ ᱫᱚᱭ ᱫᱟᱜᱟ ᱥᱮ ᱵᱟᱭ ᱫᱟᱜᱟ᱾ ᱚᱱᱠᱟ ᱵᱩᱡᱷᱟᱹᱣ ᱜᱮ ᱵᱟᱝ ᱧᱟᱢ ᱵᱟᱝ ᱧᱟᱢᱚᱜ ᱠᱟᱱ ᱛᱟᱦᱮᱸᱜ ᱵᱚᱞᱮ ᱪᱮᱫ ᱪᱮᱠᱟ ᱦᱩᱭᱩᱜ-ᱟ᱾ ᱟᱫᱚ ᱱᱚᱜ-ᱚᱭ ᱦᱚᱞᱟ ᱟᱨ ᱛᱤᱦᱤᱧ ᱜᱮ ᱱᱚᱝᱠᱟᱭ ᱫᱟᱜ ᱵᱟᱲᱟ ᱠᱮᱫᱟ ᱟᱹᱰᱤ ᱡᱟᱹᱥᱛᱤ ᱜᱤ᱾ ᱮᱱᱟᱝ ᱥᱮᱛᱟᱜ ᱨᱮᱦᱚᱸ ᱱᱚᱝᱠᱟ ᱡᱷᱤ ᱟᱹᱰᱤ ᱜᱷᱟᱹᱲᱤ ᱡᱟᱹᱥᱛᱤ ᱜᱮ ᱫᱟᱜ ᱵᱟᱲᱟ ᱠᱮᱫᱟ᱾ ᱟᱨ ᱱᱚᱝᱠᱟᱢ ᱢᱮᱱ ᱫᱟᱲᱮᱜ-ᱟ ᱵᱚᱞᱮ ᱱᱚᱜ-ᱚᱭ ᱟᱹᱭᱩᱵ ᱵᱮᱞᱟ ᱠᱟᱛᱮᱜ ᱜᱮ ᱢᱟᱱᱮ ᱟᱹᱥᱩᱲ ᱠᱟᱫᱟᱭ ᱦᱟᱸᱜ ᱢᱚᱡᱽ ᱛᱮᱫᱚ᱾ ᱛᱚ ᱱᱟᱯᱟᱭ ᱜᱮ ᱵᱩᱡᱷᱟᱹᱣ ᱱᱟᱦᱟᱜ ᱮᱱᱛᱮᱫ ᱫᱟᱜ ᱠᱮᱫ ᱦᱚᱞᱟ ᱛᱮᱦᱤᱧ᱾ ᱛᱚ ᱠᱷᱮᱛ ᱠᱚᱦᱚᱸ ᱟᱹᱰᱤ ᱢᱚᱸᱡᱽ ᱯᱮᱨᱮᱡ ᱵᱟᱲᱟᱣ ᱟᱠᱟᱱᱟ ᱦᱟᱸᱜ᱾ ᱟᱫᱚ ᱮᱱᱦᱚᱸ ᱦᱚᱞᱟ ᱛᱮᱦᱮᱧ ᱠᱷᱚᱡ ᱫᱚ ᱱᱚᱜ-ᱚᱭ ᱦᱟᱸᱜ ᱥᱤᱭᱟᱹᱜ ᱠᱚᱠᱚ ᱮᱦᱚᱵ ᱵᱟᱲᱟᱣ ᱟᱠᱟᱱᱟ᱾ ᱟᱨ ᱜᱟᱯᱟ ᱢᱮᱭᱟᱝ ᱠᱷᱚᱡ ᱜᱮᱢ ᱢᱮᱱ ᱫᱟᱲᱮᱜ-ᱟ ᱦᱩᱲᱩ ᱨᱚᱦᱚᱭ ᱠᱚᱦᱚᱸ ᱠᱚ ᱥᱟᱨᱫᱤᱜ-ᱟ ᱦᱟᱸᱜ᱾
ᱛᱟᱨᱢᱟᱱᱮ ᱛᱚᱲᱟ ᱫᱚ ᱦᱟᱸᱜ ᱜᱚᱝᱠᱮ ᱦᱟᱨᱟ ᱟᱠᱟᱱᱟ ᱵᱤᱱ ᱞᱟᱹᱭ ᱮᱫᱟ ᱛᱚ?
ᱦᱮᱸ ᱦᱮᱸ ᱜᱟᱹᱪᱷᱤ ᱠᱚ ᱱᱚᱣᱟ ᱛᱚᱞᱟ ᱠᱚᱫᱚ ᱞᱟᱦᱟ ᱨᱮᱜᱮ ᱦᱟᱨᱟᱣ ᱟᱠᱟᱱ ᱛᱟᱦᱮᱱᱟ ᱾ ᱟᱫᱚ ᱥᱮᱨᱢᱟ ᱫᱟᱜ ᱜᱮᱞᱮ ᱛᱟᱺᱜᱤ ᱟᱠᱟᱫ ᱛᱟᱦᱮᱱᱟ ᱟᱫᱚ ᱢᱤᱫ ᱵᱟᱨ ᱦᱚᱲ ᱫᱚ ᱞᱟᱦᱟ ᱨᱮᱦᱚᱸ ᱠᱚ ᱮᱦᱚᱵ ᱵᱟᱲᱟᱭᱮᱱᱟ ᱱᱚᱣᱟ, ᱯᱩᱸᱢᱯᱷᱩ ᱫᱟᱜ ᱛᱮ ᱵᱟᱠᱚ ᱡᱟᱦᱟᱱᱟᱜ ᱫᱟᱜ ᱨᱮᱱᱟᱜ ᱵᱮᱵᱚᱥᱛᱟ ᱢᱮᱱᱟᱜ ᱛᱟᱠᱚ ᱮᱱᱛᱮ ᱥᱚᱢᱚᱭ ᱦᱚᱸ ᱟᱭᱢᱟ ᱦᱩᱭᱩᱜ, ᱠᱟᱱᱟ ᱡᱩᱠᱛᱤ ᱥᱚᱢᱚᱭ ᱨᱮ ᱵᱟᱢ ᱨᱚᱦᱚᱭ ᱞᱮᱠᱷᱟᱡ ᱦᱚᱸ ᱵᱟᱝ ᱜᱟᱱᱚᱜ-ᱟ ᱥᱮ ᱵᱟᱝ᱾
ᱚᱱᱟ ᱜᱮᱛᱚ ᱥᱚᱢᱚᱭ ᱨᱮ ᱦᱩᱲᱩ ᱨᱟᱠᱟᱵ ᱵᱟᱝ ᱜᱟᱱᱚᱜ-ᱟ ᱵᱟᱠᱷᱟᱱ,
ᱮᱠᱟᱞ ᱛᱚ ᱟᱯᱮᱥᱮᱫ ᱛᱚᱵᱮ ᱦᱩᱲᱩ ᱨᱚᱦᱚᱭ ᱠᱚᱫᱚ ᱮᱦᱚᱵ ᱵᱟᱲᱟᱭᱱᱟ ᱥᱮ ᱵᱟᱝ?
ᱦᱮᱸ ᱮᱛᱚᱦᱚᱵ ᱟᱠᱟᱱᱟ ᱤᱱᱠᱟᱹ ᱜᱮ ᱢᱤᱫᱵᱟᱨ ᱟᱨ ᱱᱚᱛᱮ ᱫᱚ ᱫᱟᱜ ᱴᱟᱜ ᱫᱚ ᱠᱚᱱᱳ ᱥᱚᱢᱚᱥᱟ ᱵᱟᱹᱱᱩᱜ-ᱟ ᱚᱱᱮ ᱰᱤᱯ ᱴᱤᱭᱩᱵᱮᱞ ᱥᱮᱞᱳ ᱠᱚ ᱜᱚᱴᱟ ᱜᱮ ᱢᱮᱱᱟᱜ-ᱟ ᱟᱭᱢᱟ ᱜᱮ,
ᱟᱪᱪᱷᱟ ᱟᱪᱪᱷᱟ ᱟᱹᱰᱤ ᱱᱟᱯᱟᱭ ᱛᱚᱵᱮ᱾
ᱟᱨ ᱥᱮᱨᱢᱟᱨᱮ ᱵᱟᱨ ᱫᱷᱟᱣ ᱞᱮ ᱪᱟᱥᱟ ᱟᱞᱮ ᱱᱚᱛᱮᱫᱚ ᱟᱯᱮ ᱚᱱᱛᱮ ᱫᱚ?
ᱟᱪᱪᱷᱟ ᱟᱪᱪᱷᱟ ᱟᱞᱮ ᱢᱟ ᱮᱱᱛᱮᱫ ᱱᱚᱜ-ᱚᱭ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱟᱨ ᱡᱟᱦᱟᱱᱟᱜ ᱚᱱᱠᱟ ᱰᱤᱯ ᱵᱳᱨᱤᱝ ᱥᱮᱢ ᱢᱮᱱ ᱫᱟᱲᱮᱭᱟᱜ-ᱟ ᱱᱚᱝᱠᱟ ᱠᱮᱱᱮᱞ ᱢᱮᱱᱮᱞ ᱠᱚ ᱡᱟᱦᱟᱱᱟᱜ ᱜᱮ ᱪᱮᱫ ᱜᱮ ᱵᱟᱹᱱᱩᱜ-ᱟ ᱦᱟᱸᱜ᱾ ᱱᱚᱝᱠᱟ ᱫᱟᱜ ᱨᱮᱱᱟᱜ ᱥᱩᱵᱤᱫᱷᱟ ᱞᱮᱠᱟ ᱛᱮᱫᱚ,
ᱢᱟᱱᱮ ᱥᱮᱨᱢᱟ ᱡᱟᱹᱲᱤ ᱜᱮ ᱢᱤᱫᱴᱮᱱ ᱵᱷᱚᱨᱥᱟ,
ᱢᱤᱫ ᱥᱮᱨᱢᱟᱨᱮ ᱥᱮ ᱢᱤᱫ ᱵᱚᱪᱷᱚᱨ ᱨᱮ ᱢᱤᱫ ᱫᱷᱟᱣ ᱜᱮ ᱪᱟᱥᱵᱟᱥ ᱦᱩᱭᱩᱜ ᱠᱟᱱᱟ, ᱢᱟᱱᱮ ᱱᱚᱣᱟ ᱦᱩᱲᱩ ᱫᱚ ᱦᱟᱸᱜ ᱦᱩᱲᱩ ᱪᱟᱥ, ᱛᱚ ᱟᱨᱻ ᱚᱱᱟ ᱪᱷᱟᱰᱟ ᱠᱟᱛᱮᱜ ᱢᱮᱱᱮ ᱢᱟᱱᱮ ᱱᱚᱣᱟ ᱦᱩᱲᱩ ᱠᱚ ᱤᱨ ᱨᱟᱠᱟᱵ ᱵᱟᱲᱟ ᱠᱟᱛᱮᱫ ᱫᱚ ᱦᱟᱸᱜ, ᱱᱚᱣᱟ ᱪᱟᱥ ᱞᱮᱠᱟᱛᱮᱫᱚᱢ ᱢᱮᱱ ᱫᱟᱲᱮᱭᱟᱜ-ᱟ, ᱛᱩᱲᱤ ᱠᱚ ᱪᱟᱥ ᱜᱟᱱᱚᱜ ᱜᱮᱭᱟ ᱛᱩᱲᱤ ᱠᱷᱮᱛ ᱨᱮᱜᱮ ᱢᱩᱞᱟᱹ ᱪᱟᱥ ᱚᱱᱮ ᱚᱱᱟ ᱠᱚ ᱟᱹᱰᱤ ᱡᱟᱹᱥᱛᱤ ᱠᱚ ᱪᱟᱥᱟ᱾ ᱟᱨ ᱥᱟᱶ ᱥᱟᱶᱛᱮ ᱛᱮ ᱮᱴᱟᱜ ᱠᱷᱮᱛ ᱨᱮᱫᱚᱢ ᱢᱮᱱ ᱫᱟᱲᱮᱭᱟᱜ-ᱟ, ᱱᱚᱣᱟ ᱰᱟᱹᱞ ᱠᱚᱦᱚᱸ ᱟᱹᱰᱤ ᱡᱟᱹᱥᱛᱤ ᱞᱮ ᱪᱟᱥᱚᱜ-ᱟ ᱩᱱ ᱚᱠᱛᱮ ᱫᱚ ᱦᱟᱸᱜ᱾ ᱱᱚᱣᱟ ᱟᱸᱜᱷᱟᱬ ᱛᱟᱭᱱᱚᱢ ᱵᱚᱞᱮ ᱛᱚ ᱩᱱ ᱚᱠᱛᱮ ᱫᱚ ᱦᱮᱸᱻ ᱥᱚᱵᱽᱡᱤ ᱠᱚᱫᱚ ᱱᱮᱛᱟᱨ ᱜᱮᱦᱟᱸᱜ ᱱᱚᱝᱠᱟ ᱥᱚᱵᱽᱡᱤ ᱫᱚᱠᱚ ᱪᱟᱥ ᱫᱟ ᱮᱱᱛᱮᱫ ᱞᱟᱦᱟ ᱛᱮᱫᱚ ᱢᱟᱱᱮ ᱠᱷᱮᱛ ᱠᱚᱨᱮ ᱫᱚ ᱥᱚᱵᱽᱡᱤ ᱫᱚ ᱵᱟᱠᱚ ᱠᱚ ᱪᱟᱥᱮᱫ ᱛᱟᱦᱮᱱᱟ ᱥᱮ ᱩᱛᱩ ᱛᱮᱭᱟᱜ ᱡᱤᱱᱤᱥ ᱫᱚ ᱮᱱᱛᱮᱫ ᱩᱛᱩ ᱛᱮᱭᱟᱜ ᱡᱤᱱᱤᱥ ᱱᱚᱣᱟ ᱥᱚᱵᱽᱡᱤ ᱞᱮᱠᱟᱛᱮᱢ ᱢᱮᱱ ᱞᱮᱠᱷᱟᱡ ᱫᱚ ᱟᱹᱞᱩ ᱜᱮ ᱟᱹᱰᱤ ᱡᱟᱹᱥᱛᱤ ᱠᱚ ᱪᱟᱥ ᱵᱟᱲᱟᱭᱟ, ᱟᱨᱻ ᱱᱮᱛᱟᱨ ᱠᱚ ᱮᱦᱚᱵ ᱟᱠᱟᱱᱟ ᱥᱚᱵᱽᱡᱤ ᱪᱟᱥ ᱢᱟᱱᱮ ᱚᱠᱚᱭ ᱠᱚᱣᱟᱜ ᱚᱱᱠᱟ ᱵᱳᱨᱤᱝ ᱠᱚ ᱢᱮᱱᱟᱜ ᱛᱟᱠᱚ ᱠᱚᱣᱟ ᱥᱮ ᱫᱟᱜ ᱨᱮᱱᱟᱜ ᱵᱮᱵᱚᱥᱛᱷᱟ ᱢᱮᱱᱟᱜ ᱛᱟᱠᱚᱣᱟ ᱩᱱᱠᱩ ᱫᱚ ᱦᱟᱸᱜ ᱢᱟᱱᱮ ᱥᱩᱨ ᱥᱩᱯᱩᱨ ᱠᱚᱨᱮ ᱱᱚᱣᱟ ᱵᱟᱲᱜᱮ ᱠᱚ ᱢᱮᱱᱟᱜ ᱛᱟᱠᱚᱣᱟ ᱥᱮ ᱢᱚᱡᱽ ᱱᱟᱯᱟᱭ ᱠᱷᱮᱛ ᱚᱠᱟ ᱨᱮᱫᱚ, ᱟᱹᱰᱤ ᱡᱟᱹᱥᱛᱤ ᱫᱟᱜ ᱦᱚᱸ ᱵᱟᱝ ᱴᱟᱨᱦᱟᱜ ᱢᱟᱱᱮ ᱱᱟᱯᱟᱭ ᱛᱮ ᱦᱩᱭᱩᱜ, ᱚᱱᱠᱟᱱ ᱡᱟᱭᱜᱟᱨᱮ ᱱᱚᱣᱟ ᱵᱮᱸᱜᱟᱲ ᱠᱚ ᱠᱩᱲᱪᱟᱹ, ᱥᱮᱢ ᱢᱮᱱ ᱫᱟᱲᱮᱭᱟᱜ-ᱟ ᱵᱷᱤᱱᱰᱤ ᱢᱟᱱᱮ ᱨᱚᱠᱚᱢ ᱨᱚᱠᱚᱢᱟᱱ ᱩᱛᱩ ᱛᱮᱭᱟᱜ ᱥᱮ ᱥᱚᱵᱽᱡᱤ ᱡᱤᱱᱤᱥ ᱠᱚ ᱪᱟᱥᱮᱫ ᱠᱟᱱ ᱜᱮᱭᱟ ᱦᱟᱸᱜ᱾ ᱟᱫᱚ ᱵᱷᱟᱜᱤ ᱜᱮ ᱦᱩᱭᱩᱜ ᱠᱟᱱ ᱛᱟᱠᱚᱣᱟ ᱱᱟᱯᱟᱭ ᱜᱮ ᱦᱩᱭᱩᱜ ᱠᱟᱱ ᱛᱟᱠᱚᱣᱟ ᱟᱫᱚ ᱱᱚᱜ-ᱚᱭ ᱱᱤᱭᱟᱹ ᱫᱚ ᱢᱟᱱᱮ ᱫᱟᱜ ᱨᱮᱱᱟᱜ ᱤᱭᱟᱹ ᱡᱩᱫᱤ ᱫᱟᱜ ᱨᱮᱱᱟᱜ ᱵᱮᱵᱚᱥᱛᱟ ᱢᱮᱱᱟᱜ ᱛᱟᱢ ᱠᱷᱟᱡ ᱫᱚ ᱱᱚᱣᱟ ᱥᱚᱵᱽᱡᱤ ᱠᱚᱦᱚᱸ ᱢᱚᱸᱡᱽ ᱜᱮᱢ ᱪᱟᱥᱟ᱾ ᱟᱫᱚ ᱡᱚᱛᱚ ᱦᱚᱲᱟᱜ ᱱᱚᱝᱠᱟ ᱫᱟᱜ ᱨᱮᱱᱟᱜ ᱵᱮᱵᱚᱥ ᱛᱷᱟ ᱫᱚ ᱵᱟᱹᱱᱩᱜ-ᱟ ᱛᱚ ᱩᱱᱠᱩ ᱦᱚᱲ ᱫᱚ ᱢᱟᱱᱮ ᱵᱟᱠᱚ ᱪᱟᱥ ᱫᱟ ᱱᱚᱣᱟ ᱥᱚᱵᱽᱡᱤ ᱮᱢᱟᱱ ᱠᱚᱫᱚ ᱦᱟᱸᱜ ᱢᱤᱫ ᱵᱟᱨ ᱪᱟᱥ ᱜᱟᱱᱚᱜ ᱜᱮᱭᱟ ᱢᱮᱱᱠᱷᱟᱱ ᱡᱟᱹᱥᱛᱤ ᱫᱚ ᱦᱟᱸᱜ ᱵᱟᱝ᱾
ᱟᱪᱪᱷᱟ ᱟᱪᱪᱷᱟ ᱚᱱᱠᱟ ᱟᱞᱮᱥᱮᱱ ᱫᱚ ᱟᱨᱦᱚᱸ ᱥᱚᱵᱽᱡᱤ ᱠᱚᱫᱚ ᱩᱱᱟᱹᱝ ᱫᱚ ᱵᱟᱠᱚ ᱠᱚ ᱪᱟᱥ ᱵᱟᱲᱟᱭ ᱜᱮᱭᱟ ᱟᱞᱮ ᱥᱮᱫ ᱟᱫᱚ ᱦᱩᱲᱩ ᱜᱮ ᱦᱩᱭᱩᱜ-ᱟ ᱟᱨ ᱵᱟᱫᱟᱢ ᱞᱮ ᱪᱟᱥᱟ ᱦᱮᱸᱥᱮ᱾ ᱦᱟᱱᱟ ᱵᱟᱫᱟᱢ ᱵᱚᱞᱛᱮ ᱚᱱᱟ ᱠᱟᱡᱩ ᱵᱟᱫᱟᱢ ᱠᱚᱫᱚ ᱵᱟᱝ-ᱟ ᱟᱨ ᱦᱚᱸ ᱦᱟᱱᱟ ᱪᱟᱱᱟᱪᱩᱨ ᱠᱚᱨᱮ ᱵᱟᱫᱟᱢ ᱠᱚ ᱵᱟᱝ ᱛᱟᱦᱮᱱᱟ?
ᱮᱠᱟᱞ ᱮᱠᱟᱞᱮ ᱵᱩᱡᱷᱟᱹᱣᱮᱫ ᱠᱟᱱ ᱜᱤᱭᱟᱹᱧ ᱦᱟᱸᱜ ᱚᱱᱠᱟ ᱫᱚ ᱦᱟᱸᱜ ᱢᱟᱱᱮ ᱚᱛ ᱵᱷᱤᱛᱤᱨ ᱨᱮᱜᱮ ᱚᱱᱟ ᱛᱚ ᱤᱭᱟᱹᱜ-ᱟ ᱥᱮ ᱵᱟᱝ?
ᱚᱱᱟ ᱵᱟᱫᱟᱢ ᱟᱨ, ᱵᱟᱨ ᱪᱟᱥ ᱦᱩᱭᱩᱜᱼᱟ ᱥᱮᱨᱢᱟᱨ ᱵᱟᱨ ᱵᱟᱨ ᱯᱷᱚᱥᱚᱞ ᱜᱮ ᱦᱩᱭᱼᱟ᱾ ᱟᱨ ᱥᱚᱵᱡᱤ ᱴᱚᱵᱡᱤ ᱠᱚᱫᱚ ᱱᱚᱛᱮ ᱫᱚ᱾ ᱵᱟᱝ ᱦᱩᱭ ᱵᱟᱲᱟᱜᱼᱟ ᱠᱟᱨᱚᱱ ᱫᱚᱢᱮ ᱫᱟᱜ ᱛᱟᱦᱮᱱᱟ ᱱᱚᱛᱮ ᱫᱚ᱾
ᱟᱪᱪᱷᱟ ᱟᱪᱪᱷᱟ᱾ ᱟᱞᱮ ᱥᱮᱫ ᱦᱚᱸ ᱚᱱᱮ ᱚᱱᱟ ᱠᱚ ᱚᱱᱮᱧ ᱞᱟᱹᱭ ᱠᱮ ᱚᱱᱠᱟ ᱪᱟᱥᱵᱟᱥ ᱦᱩᱭᱩᱜ ᱜᱮᱭᱟ ᱟᱨᱦᱚᱸ ᱧᱤ ᱱᱮᱛᱟᱨ ᱫᱤᱱ ᱫᱚᱢ ᱢᱮᱱ ᱫᱟᱲᱮᱭᱟᱜᱼᱟ ᱚᱱᱟ ᱵᱟᱲᱜᱮ ᱠᱚᱨᱮ ᱫᱚ ᱦᱟᱸᱜ ᱱᱚᱣᱟ ᱡᱚᱱᱰᱨᱟ ᱠᱚ ᱟᱹᱰᱤ ᱡᱟᱹᱥᱛᱤ ᱜᱮ ᱪᱟᱥ ᱦᱩᱭᱩᱜᱼᱟ ᱟᱹᱰᱤ ᱡᱟᱹᱥᱛᱤ ᱫᱚ ᱵᱟᱝ ᱮᱱᱨᱮᱦᱚᱸ ᱢᱟᱱᱮ᱾ ᱪᱟᱥᱵᱟᱥ ᱞᱮᱠᱟ ᱫᱚ ᱦᱩᱭᱩᱜ ᱜᱮᱭᱟ ᱦᱟᱸᱜ᱾ ᱡᱚᱸᱰᱨᱟ ᱠᱷᱮᱛ ᱨᱮᱜᱮᱢ ᱢᱮᱱ ᱫᱟᱲᱮᱭᱟᱜᱼᱟ ᱟᱨᱦᱚᱸ ᱱᱚᱣᱟ ᱜᱷᱟᱸᱜᱽᱨᱟ ᱠᱚᱦᱚᱸ ᱪᱟᱥ ᱦᱩᱭᱩᱜᱼᱟ ᱤᱱᱟᱹ ᱠᱷᱮᱛ ᱨᱮᱜᱮ᱾ ᱟᱨᱦᱚᱸ ᱱᱚᱣᱟ ᱡᱟᱹᱲᱤ ᱦᱚᱸ ᱪᱟᱥ ᱦᱩᱭᱩᱜᱼᱟ ᱚᱱᱟ ᱠᱷᱮᱛ ᱨᱮ ᱜᱮ᱾ ᱟᱫᱚ ᱡᱟᱹᱲᱤ ᱫᱚᱦᱟᱸᱜ ᱱᱮᱛᱟᱨ ᱫᱚ ᱟᱹᱰᱤ ᱠᱚᱢ ᱠᱚ ᱪᱟᱥ ᱮᱫᱟ ᱮᱱᱛᱮᱫ ᱡᱟᱹ ᱠᱩᱟᱹᱰᱤ ᱨᱮᱱᱟᱜ ᱱᱮᱛᱟᱨ ᱩᱱᱟᱹᱜ ᱡᱚᱨᱩᱨᱛ ᱵᱟᱹᱱᱩᱜᱼᱟ ᱥᱮ ᱞᱟᱹᱠᱛᱤ ᱵᱟᱹᱱᱩᱜᱼᱟ ᱮᱱᱛᱮᱫ᱾ ᱱᱚᱣᱟ ᱡᱟᱹᱱᱤ ᱵᱟᱵᱮᱨ ᱵᱚᱫᱚᱞ ᱛᱮ ᱱᱮᱛᱟᱨ ᱡᱟᱹᱥᱛᱤ ᱠᱟᱭᱛᱮ ᱱᱚᱣᱟ ᱞᱟᱭᱞᱚᱱ ᱵᱟᱵᱮᱨ ᱠᱚᱠᱚ ᱠᱤᱨᱤᱧ ᱮᱟ ᱥᱮ ᱵᱟᱡᱟᱨ ᱨᱮ ᱧᱟᱢᱚᱜ ᱠᱟᱱ ᱟᱭᱢᱟ ᱞᱮᱠᱟᱱ ᱱᱚᱣᱟ ᱯᱞᱟᱥᱴᱤᱠ ᱨᱮᱱᱟᱜ ᱵᱟᱵᱮᱨ ᱚᱱᱟ ᱛᱮᱜᱮ ᱦᱟᱸᱜ ᱠᱚ ᱵᱮᱵᱚᱦᱟᱨ ᱵᱟᱲᱟᱭᱮᱫᱟ᱾ ᱟᱨ ᱚᱱᱟ ᱛᱮᱜᱮ ᱢᱟᱱᱮ ᱯᱟᱨᱠᱚᱢ ᱠᱚᱦᱚᱸ ᱠᱚ ᱡᱩᱛ ᱵᱟᱲᱟᱭᱮᱫᱟ ᱮᱠᱟᱠᱟ᱾ ᱚᱱᱮ ᱚᱱᱟ ᱠᱟᱱ ᱜᱮᱭᱟ᱾ ᱢᱟᱱᱮ ᱚᱱᱟ ᱡᱟᱨᱱᱤ ᱨᱮᱫᱚ ᱟᱹᱰᱤ ᱡᱟᱹᱟᱥᱛᱤ ᱜᱮ ᱯᱚᱨᱤᱥᱨᱚᱢ ᱞᱮᱠᱟ ᱢᱮᱱᱟᱜᱼᱟ᱾
ᱥᱚᱢᱚᱭ ᱨᱮᱱᱟᱜ ᱵᱮᱯᱟᱨ ᱴᱟᱭᱤᱢᱤᱝ ᱨᱮᱱᱟᱜ ᱵᱮᱯᱟᱨ ᱢᱮᱱᱟᱜᱼᱟ ᱟᱹᱰᱤ ᱦᱟᱨᱠᱮᱛ᱾
ᱫᱟᱜ ᱨᱮ ᱛᱩᱯᱩ ᱠᱢ ᱪᱠᱟ ᱠᱢ ᱚᱣᱟᱨ ᱢᱮ ᱩᱨ ᱢᱮ᱾ ᱩᱧ ᱢᱮ ᱢᱟᱱᱮ ᱟᱹᱰᱤ ᱡᱟᱹᱥᱛᱤ ᱤᱭᱟᱹ ᱢᱮᱱᱟᱜᱼᱟ᱾
ᱯᱨᱚᱥᱮᱥ ᱴᱟᱭᱤᱢ ᱴᱟ ᱟᱹᱰᱤ ᱜᱟᱱᱟ᱾
ᱮᱠᱟᱞ ᱮᱠᱟᱞ ᱟᱨ ᱩᱱᱟᱹᱜ ᱞᱟᱵᱷ ᱵᱟᱹᱱᱩᱜ ᱟᱥᱮ ᱵᱟᱝ?
ᱦᱳᱭ ᱢᱩᱞ ᱠᱟᱛᱷᱟ ᱫᱚ ᱦᱩᱭᱩᱜ ᱠᱟᱱᱟ ᱚᱱᱮ᱾
ᱟᱫᱚ ᱮᱱᱦᱚᱸ ᱟᱫᱚᱢ ᱠᱚ ᱦᱚᱲ ᱫᱚ ᱱᱚᱣᱟ ᱥᱮ ᱢᱮᱱ ᱫᱟᱲᱮᱭᱟᱜᱼᱟ ᱚᱠᱚᱭ ᱡᱟᱹᱥᱛᱤ ᱴᱟᱠᱟᱣᱟᱱ ᱦᱚᱲ ᱫᱚ ᱱᱚᱣᱟ ᱛᱤᱱᱟᱹᱥᱤᱱ ᱱᱚᱣᱟ ᱱᱮᱪᱟᱨᱟᱞ ᱡᱤᱱᱤᱥ ᱯᱨᱟᱠᱨᱤᱛᱤᱠ ᱡᱤᱱᱤᱥ ᱠᱟᱱᱟ ᱚᱱᱮ ᱚᱱᱟᱠᱚ ᱠᱩᱥᱤᱭᱟᱜ ᱜᱮᱭᱟ ᱦᱟᱸᱜ᱾ ᱮᱱᱛᱮᱫ ᱱᱚᱣᱟ ᱯᱞᱟᱥᱴᱤᱠ ᱡᱤᱱᱤᱥ ᱫᱚ ᱢᱤᱫ ᱦᱤᱥᱟᱹᱵ ᱫᱚ ᱴᱷᱤᱠ ᱡᱤᱱᱤᱥ ᱫᱚ ᱵᱟᱝ ᱠᱟᱱᱟ ᱦᱚᱲᱢᱚ ᱠᱚ ᱞᱟᱹᱜᱤᱫ᱾
ᱦᱚᱸ ᱦᱚᱲᱢᱚ ᱞᱟᱹᱜᱤᱫ ᱫᱚ ᱴᱷᱤᱠ ᱡᱤᱱᱤᱥ ᱵᱟᱝ ᱠᱟᱱᱟ ᱟᱨ ᱥᱟᱶᱛᱮ ᱟᱵᱚ ᱯᱚᱨᱤᱵᱮᱥ ᱨᱮᱱᱟᱜ ᱦᱚᱸ ᱵᱷᱟᱜᱤ ᱡᱤᱱᱤᱥ ᱫᱚ ᱵᱟᱝ ᱠᱟᱱᱟ ᱚᱱᱟ ᱫᱚ᱾
ᱮᱠᱟᱮᱠᱟᱞ ᱞᱮᱠᱟ ᱚᱱᱮ ᱚᱱᱟ ᱟᱹᱰᱤ ᱱᱟᱯᱟᱭ ᱠᱟᱛᱷᱟ ᱠᱟᱱᱟ ᱡᱮ ᱱᱚᱣᱟ ᱟᱹᱛᱷᱲᱤ ᱜᱮ ᱡᱩᱫᱤᱢ ᱜᱤᱰᱤ ᱞᱮᱠᱟᱱᱡ ᱚᱱᱟ ᱥᱮᱤᱭᱟ ᱦᱚᱸ ᱵᱟᱝ ᱥᱮᱭᱟᱜᱼᱟ ᱟᱨ ᱡᱩᱫᱤ ᱵᱟᱝ ᱥᱮᱭᱟᱜ ᱠᱷᱟᱡ ᱚᱛ ᱦᱟᱥᱟ ᱠᱚᱦᱚᱸ ᱵᱟᱹᱲᱤᱡᱚᱜᱼᱟ ᱟᱫᱚ ᱚᱱᱮ ᱚᱱᱟ ᱠᱟᱛᱷᱟ ᱛᱮᱢ ᱢᱮᱱ ᱫᱟᱲᱮᱭᱟᱜᱼᱟ ᱱᱚᱜ ᱱᱤᱭᱟᱹ ᱠᱚᱫᱚ ᱠᱚᱢ ᱵᱮᱵᱚᱦᱟᱨ ᱞᱟᱹᱠᱛᱤ ᱠᱟᱱᱟ ᱢᱮᱱᱠᱷᱟᱱ ᱪ ᱛᱟᱭᱚᱢ ᱡᱟᱹᱥᱛᱤ ᱮᱱ ᱨᱮᱦᱚᱸ ᱠᱚ ᱵᱮᱵᱦᱟᱨᱮᱫ ᱠᱟᱱ ᱜᱮᱭᱟ ᱮᱱᱛᱮᱜ᱾ ᱚᱱᱠᱟ ᱞᱮᱠᱟᱛᱮᱢ ᱢᱮᱱ ᱞᱮᱠᱷᱟᱡ ᱟᱭᱢᱟ ᱞᱮᱠᱟᱱ ᱡᱤᱱᱤᱥ ᱚᱠᱟ ᱫᱚ ᱚᱱᱠᱟ ᱱᱮᱪᱟᱨᱮᱞ ᱥᱮ ᱢᱮᱱ ᱫᱟᱲᱭᱟᱜᱼᱟ ᱯᱨᱟᱠᱨᱤᱛᱤᱠ ᱡᱤᱱᱤᱥ ᱵᱚᱱ ᱞᱮᱠᱟ ᱞᱮᱠᱟᱛᱮᱵᱚᱱ ᱵᱮᱣᱦᱟᱨᱮᱫ ᱛᱟᱦᱮᱱᱟ᱾ ᱡᱮᱞᱮᱠᱟ ᱱᱚᱣᱟ ᱠᱷᱟᱹᱪᱞᱟᱹᱜ ᱠᱚ ᱦᱩᱭᱱᱟ ᱡᱷᱩᱨᱤ ᱡᱷᱩᱲᱤ ᱠᱚ ᱦᱩᱭᱱᱟ᱾ ᱟᱭᱢᱟ ᱞᱮᱠᱟᱱ ᱡᱤᱱᱤᱥ ᱢᱟᱫ ᱠᱚᱨᱮᱱᱟᱜ ᱵᱚᱱ ᱵᱮᱵᱦᱟᱨᱮᱫ ᱛᱟᱦᱮᱱᱟ ᱦᱟᱴᱟᱜ ᱦᱚᱸ ᱢᱟᱫ ᱨᱮᱱᱟᱜ, ᱢᱮᱱᱠᱷᱟᱱ ᱵᱟᱹᱭ ᱵᱟᱹᱭ ᱵᱟᱹᱭ ᱵᱟᱹᱭᱛᱮ ᱱᱚᱜᱼᱚᱭ ᱱᱤᱭᱟᱹᱠᱩ ᱡᱤᱱᱤᱥ ᱦᱟᱸᱜ ᱠᱚᱢ ᱤᱫᱤᱜ ᱠᱟᱱᱟ ᱥᱮ᱾ ᱠᱚᱢ ᱠᱚ ᱵᱮᱵᱚᱦᱟᱨ ᱮᱫᱟ, ᱚᱱᱟ ᱵᱚᱫᱚᱞ ᱛᱮ ᱯᱞᱟᱥᱴᱤᱠ ᱠᱚᱨᱮᱱᱟᱜ ᱠᱚ ᱤᱭᱟᱹᱮᱫᱟ ᱥᱮ ᱵᱟᱝ
ᱦᱳᱭ ᱚᱱᱠᱮ
ᱚᱱᱮ ᱚᱱᱟᱜᱮ ᱾ ᱵᱟᱠᱷᱟᱡ ᱟᱵᱚ ᱦᱚᱲ ᱦᱚᱯᱚᱱᱟᱜ ᱚᱲᱟᱜ ᱨᱮᱢ ᱧᱮᱞ ᱞᱮᱠᱷᱟᱡ ᱫᱚ ᱟᱭᱢᱟ ᱞᱮᱠᱟᱱ ᱢᱟᱫ ᱨᱮᱱᱟᱜ ᱡᱤᱱᱤᱥ ᱛᱟᱦᱮᱱᱟ ᱾ ᱯᱷᱟᱹᱛᱭᱟᱹᱜ ᱛᱟᱦᱮᱱ ᱛᱟᱢᱟ, ᱰᱷᱟᱹᱞᱤᱜ ᱛᱟᱦᱮᱱ ᱛᱟᱢᱟ ᱥᱮ ᱴᱩᱝᱠᱤ ᱛᱟᱦᱮᱱ ᱛᱟᱢᱟ ᱢᱟᱱᱮ ᱟᱭᱢᱟ ᱞᱮᱠᱟᱱ ᱦᱟᱴᱟᱜ ᱠᱚ ᱡᱚᱱᱚᱜ ᱠᱚ, ᱱᱮᱛᱟᱨ ᱢᱟ ᱡᱚᱱᱚᱜ ᱦᱚᱸ ᱯᱞᱟᱥ
ᱡᱚᱛᱚᱱᱟᱜ ᱡᱷᱚᱛᱚ ᱨᱚᱠᱚᱢᱟᱜ ᱧᱟᱢᱚᱜ ᱠᱟᱱᱟ ᱱᱮᱛᱟᱨ ᱫᱤᱱ ᱾
ᱮᱠᱟᱞ ᱮᱠᱟᱞ ᱾
ᱟᱫᱚ ᱡᱩᱜᱽ ᱥᱟᱞᱟᱜ ᱦᱚᱸ ᱛᱟᱲᱟᱢ ᱦᱩᱭᱩᱜ ᱠᱟᱱᱟ ᱛᱚ, ᱚᱱᱟ ᱠᱚ ᱠᱷᱟᱹᱛᱤᱨ ᱛᱚ ᱟᱯᱰᱮᱴᱚᱜ ᱠᱟᱱᱟ ᱠᱚ ᱥᱟᱱᱛᱟᱲ ᱠᱚᱢᱟ ᱾
ᱦᱮᱸ ᱦᱮᱸ ᱚᱱᱮ ᱚᱱᱟᱦᱚᱸ ᱴᱷᱤᱠ ᱜᱮᱭᱟ, ᱟᱯᱮ ᱡᱚᱯᱲᱟᱣ ᱛᱟᱦᱮᱱ ᱡᱟᱹᱨᱩᱲ ᱡᱩᱜᱽ ᱛᱷᱟᱞᱟᱜ ᱾ ᱢᱮᱱᱠᱷᱟᱱ ᱟᱹᱰᱤ ᱡᱟᱹᱥᱛᱤ ᱦᱚᱸ ᱟᱪᱠᱟ ᱦᱚᱸ ᱵᱟᱝ ᱦᱩᱭᱩᱜ ᱞᱟᱹᱠᱛᱤ ᱠᱟᱱᱟ ᱾ ᱮᱱᱛᱮ ᱟᱪᱠᱟ ᱠᱟᱢ ᱤᱭᱟᱹᱭ ᱠᱷᱟᱭ ᱦᱚᱸ ᱢᱤᱫᱴᱮᱱ ᱚᱠᱚᱭ ᱠᱚ ᱵᱮᱱᱟᱣᱮᱫ ᱛᱟᱦᱮᱱ ᱩᱱᱠᱩ ᱞᱟᱹᱜᱤᱫ ᱢᱤᱫᱴᱮᱱ ᱴᱮᱱ ᱨᱚᱡᱽᱜᱟᱨ ᱞᱮᱠᱟ ᱦᱚ ᱛᱮᱦᱚᱸ ᱪᱟᱵᱟᱜᱼᱟ, ᱟᱨ ᱫᱚᱥᱟᱨ ᱫᱚ ᱦᱩᱭᱩᱜ ᱠᱟᱱᱟ ᱵᱚᱞᱮ ᱱᱚᱜᱼᱚ ᱱᱚᱝᱠᱟ ᱯᱚᱨᱤᱵᱮᱥ ᱞᱟᱹᱜᱤᱫ ᱥᱮ ᱱᱚᱣᱟ ᱵᱟᱛᱟᱵᱚᱨᱚᱱ ᱞᱟᱹᱜᱤᱫ ᱫᱚ ᱢᱚᱡᱽ ᱵᱟᱝ ᱠᱟᱱᱟ ᱱᱚᱣᱟ ᱠᱚ ᱡᱤᱱᱤᱥ ᱦᱚᱸ ᱥᱮ ᱵᱟᱝ?
ᱟᱨ ᱜᱚᱝᱠᱮ ᱞᱮᱛᱟᱲ ᱜᱮ ᱦᱟᱸᱜ ᱦᱩᱞ ᱢᱟᱦᱟ ᱢᱟ ᱯᱟᱨᱚᱢᱮᱱᱟ ᱾ ᱦᱮᱸᱥᱮ ᱚᱠᱟ ᱞᱮᱠᱟ ᱯᱮ ᱢᱟᱱᱟᱣ ᱵᱟᱲᱟ ᱠᱮᱫᱟ?
ᱦᱮᱸ ᱦᱮᱸ, ᱦᱩᱞ ᱢᱟᱦᱟ ᱞᱮᱠᱟ ᱛᱮᱫᱚᱢ ᱢᱮᱱ ᱞᱮᱠᱷᱟᱡ ᱮᱱᱛᱮ ᱟᱞᱮ ᱢᱟ ᱦᱩᱞ ᱫᱤᱥᱚᱢ ᱦᱚᱲ ᱜᱤ ᱾ ᱛᱚᱵᱮ ᱦᱩᱞ ᱢᱟᱦᱟ ᱫᱚ, ᱟᱹᱰᱤ ᱨᱟᱹᱥᱠᱟᱹ ᱨᱚᱢᱚᱡ ᱠᱟᱛᱮᱜ ᱜᱮ ᱢᱟᱱᱟᱣ ᱦᱩᱭ ᱞᱮᱱᱟ ᱾ ᱠᱷᱟᱥᱠᱟᱨ ᱢᱮᱱ ᱫᱟᱲᱮᱭᱟᱜᱼᱟ, ᱚᱠᱟ ᱚᱠᱟ ᱡᱟᱭᱜᱟ ᱨᱮ ᱦᱩᱞᱜᱟᱹᱨᱤᱭᱟᱹ ᱠᱚᱣᱟᱜ ᱱᱚᱣᱟ ᱢᱩᱴᱷᱟᱹᱱ ᱠᱚ ᱢᱮᱱᱟᱜᱼᱟ, ᱚᱱᱟ ᱡᱟᱭᱜᱟ ᱨᱮᱫᱚ ᱟᱹᱰᱤ ᱢᱚᱡᱽ ᱠᱤ ᱢᱟᱱᱟᱣ ᱦᱩᱭ ᱞᱮᱱᱟ ᱮᱱᱛᱮᱫ ᱱᱚᱣᱟ ᱥᱮᱛᱟᱜ ᱠᱷᱚᱡ ᱢᱮᱱ ᱫᱟᱲᱮᱜ-ᱟᱢ ᱟᱹᱭᱩᱵ ᱫᱷᱟᱹᱨᱤᱡ ᱱᱚᱣᱟ ᱢᱟᱱᱟᱣ ᱦᱩᱭ ᱞᱮᱱᱟ ᱮᱱᱛᱮ ᱮᱦᱚᱵ ᱨᱮᱢᱟ ᱱᱚᱝᱠᱟ ᱰᱟᱹᱵᱽᱨᱟᱹ ᱥᱟᱯᱷᱟ ᱢᱩᱴᱷᱟᱹᱱ ᱠᱚ ᱥᱮ ᱯᱟᱭᱨᱟ ᱥᱟᱯᱷᱟ ᱠᱟᱛᱮᱜ ᱢᱚᱸᱡᱽᱛᱮ ᱵᱚᱸᱜᱟ ᱵᱩᱨᱩ ᱚᱸᱰᱮ ᱦᱩᱭ ᱵᱟᱲᱟᱭᱱᱟ ᱾ ᱰᱚᱵᱚᱜ, ᱚᱱᱟ ᱛᱟᱭᱱᱚᱢ ᱚᱠᱟ ᱢᱟᱱᱚᱛᱟᱱ ᱯᱮᱲᱟ ᱠᱚᱠᱚ ᱦᱮᱡ ᱥᱮᱴᱮᱨ ᱟᱠᱟᱱ ᱛᱟᱦᱮᱱᱟ, ᱟᱫᱚ ᱩᱱᱠᱩ ᱟᱠᱚᱣᱟᱜ ᱱᱚᱣᱟ ᱫᱟᱢᱟᱱ ᱠᱟᱛᱷᱟ ᱠᱚᱠᱚ ᱞᱟᱹᱭ ᱥᱚᱫᱚᱨ ᱠᱮᱫᱟ ᱾ ᱛᱚ ᱟᱭᱢᱟ ᱞᱮᱠᱟᱱ, ᱱᱚᱣᱟ ᱦᱩᱭᱱᱟ ᱢᱮᱱ ᱫᱟᱬᱮ ᱟᱢ ᱟᱨ ᱪᱟᱹᱞᱤ ᱨᱮᱱᱟᱜ ᱮᱱᱮᱡ ᱥᱮᱨᱮᱧ ᱠᱚ ᱦᱩᱭᱱᱟ ᱾ ᱚᱱᱮ ᱚᱱᱠᱟ ᱦᱩᱭᱮᱱ ᱜᱮᱭᱟ ᱱᱟᱯᱟᱭ ᱛᱮᱜᱮ ᱦᱩᱭᱱᱟ ᱡᱟᱹᱥᱛᱤ ᱠᱟᱭ ᱛᱮᱫᱚ ᱾ ᱟᱫᱚ ᱮᱱᱨᱮᱦᱚᱸ ᱡᱟᱭᱜᱟ ᱡᱟᱭᱜᱟ ᱨᱮᱧ ᱧᱮᱞ ᱵᱟᱲᱟ ᱞᱮᱫᱟ, ᱥᱮ ᱟᱸᱡᱚᱢ ᱵᱟᱲᱟ ᱞᱮᱫᱟᱹᱧ ᱵᱚᱞᱮ ᱟᱹᱛᱷᱟᱹᱣᱲᱤ ᱜᱮ ᱱᱚᱝᱠᱟ ᱰᱤᱡᱮ ᱯᱨᱳᱜᱨᱟᱢ ᱞᱮᱠᱟ ᱦᱚᱸᱠᱚ ᱠᱚᱨᱟᱣ ᱵᱟᱲᱟ ᱞᱮᱫᱟ ᱾ ᱚᱠᱟ ᱫᱚ ᱢᱤᱫ ᱦᱤᱥᱟᱹᱵ ᱛᱮᱫᱚ ᱟᱹᱰᱤ ᱜᱮ ᱵᱟᱹᱲᱤᱡ ᱡᱤᱱᱤᱥ ᱞᱮᱠᱟ ᱮᱠᱟᱞ ᱮᱠᱟᱞ ᱱᱚᱜᱼᱚ ᱱᱤᱭᱟᱹ ᱾
ᱦᱩᱞᱜᱟᱹᱨᱭᱟᱹ ᱠᱚ ᱡᱮ ᱵᱷᱟᱵ ᱛᱮ ᱟᱵᱚ ᱞᱟᱹᱜᱤᱫ ᱢᱟᱭᱟᱢ ᱠᱚᱠᱚ ᱞᱤᱸᱡᱤ ᱞᱮᱜᱼᱟ ᱦᱮᱸᱥᱮ ᱾
ᱮᱠᱟᱞ ᱮᱠᱟᱞ ᱾
ᱚᱱᱟ ᱨᱮᱱᱟᱜ ᱢᱚᱦᱚᱛᱛᱚ ᱫᱚ ᱡᱚᱛᱚ ᱦᱚᱲ ᱜᱮ ᱵᱟᱲᱟᱭ ᱫᱚᱨᱠᱟᱨ ᱛᱟᱵᱚᱱ ᱠᱷᱟᱱ ᱱᱟᱜ ᱟᱨ ᱰᱤᱡᱮ ᱞᱟᱜᱬᱮ ᱮᱱᱮᱡ ᱠᱟᱛᱮᱜ ᱫᱚ ᱥᱟᱶᱛᱟ ᱵᱚᱲᱮ ᱟᱛᱮᱫ ᱫᱚ ᱠᱳᱱᱳ ᱞᱟᱵᱷᱚ ᱜᱮ ᱵᱟᱹᱱᱩᱜᱼᱟ ᱚᱱᱛᱮ ᱾
ᱮᱠᱟᱞ ᱮᱠᱟᱞ ᱚᱱᱮ ᱚᱱᱟ ᱠᱟᱱ ᱜᱮᱭᱟ, ᱮᱱᱛᱮᱫ ᱱᱚᱣᱟ ᱫᱚ ᱢᱤᱫᱴᱮᱱ ᱟᱹᱰᱤ ᱱᱟᱜ ᱜᱟᱢᱟᱱ ᱫᱤᱱ ᱛᱟᱦᱮᱸ ᱠᱟᱱᱟ ᱮᱱᱛᱮᱫ, ᱾ ᱚᱱᱟ ᱛᱤᱥ ᱡᱩᱱ ᱚᱠᱟ ᱫᱚ ᱱᱚᱣᱟ ᱟᱴᱷᱟᱨᱚᱥᱚ ᱯᱟᱪᱯᱚᱱ ᱨᱮ ᱚᱠᱟ ᱫᱚ ᱱᱚᱣᱟ, ᱱᱚᱣᱟ ᱟᱴᱷᱟᱨᱚᱥᱚ ᱯᱟᱪᱯᱚᱱ ᱨᱮ ᱚᱠᱟ ᱫᱚ ᱦᱚᱜ ᱱᱚᱣᱟ ᱵᱷᱚᱜᱽᱱᱟᱰᱤᱱ ᱟᱹᱛᱩ ᱨᱮᱠᱚ ᱡᱟᱣᱨᱟ ᱞᱮᱱᱟ ᱦᱚᱲ, ᱚᱱᱟ ᱦᱟᱡ ᱦᱟᱡᱟᱨ ᱠᱷᱚᱡ ᱡᱟᱹᱥᱛᱤ ᱢᱟᱱᱮ ᱦᱚᱲ ᱟᱭᱢᱟ ᱦᱚᱲ ᱠᱚ ᱡᱟᱣᱨᱟ ᱞᱮᱱᱟ, ᱟᱨ ᱩᱱ ᱠᱷᱚᱡ ᱜᱮ ᱱᱚᱣᱟ ᱠᱤᱨᱭᱟᱹ ᱠᱚ ᱦᱟᱛᱟᱣ ᱞᱮᱫᱟ ᱵᱚᱞᱮ ᱱᱚᱣᱟ ᱚᱛ ᱦᱟᱥᱟ ᱫᱚ ᱟᱵᱚ ᱜᱮᱵᱩᱱ ᱦᱟᱛᱟᱣ ᱪᱟᱵᱟᱭᱟ᱾ ᱢᱟᱱᱮ ᱱᱚᱣᱟ ᱚᱛ ᱦᱟᱥᱟ ᱨᱮ ᱛᱤᱱᱟᱹᱜ ᱪᱷᱟᱹᱛᱤᱠ ᱠᱚ ᱢᱮᱱᱟᱜ ᱠᱚᱣᱟ ᱥᱮ, ᱱᱚᱣᱟ ᱫᱤᱠᱩ ᱠᱚ ᱥᱮ, ᱢᱮᱱ ᱫᱟᱲᱮᱭᱟᱜᱼᱟ ᱱᱚᱣᱟ ᱤᱝᱨᱮᱡᱽ ᱠᱚ᱾ ᱡᱚᱛᱚ ᱵᱩᱱ ᱞᱟᱜᱟ ᱧᱤᱨ ᱠᱚᱣᱟ, ᱟᱨ ᱟᱵᱚᱣᱟᱜ ᱫᱤᱥᱚᱢ ᱟᱵᱚᱣᱟᱜ ᱨᱟᱡᱽ ᱵᱚᱱ ᱫᱚᱦᱚᱭᱟ᱾ ᱟᱫᱚ ᱩᱱ ᱡᱚᱠᱷ ᱟᱡᱟᱜ ᱠᱩᱠᱢᱩ ᱫᱚ ᱢᱤᱫ ᱞᱮᱠᱟ ᱱᱤᱛᱚᱜ ᱫᱚ ᱥᱟᱹᱨᱤᱭᱟᱜ ᱦᱚᱸ ᱦᱩᱭ ᱞᱮᱱᱟ, ᱮᱱᱛᱮᱫ ᱱᱚᱜᱼᱭ ᱢᱤᱫᱴᱮᱱ ᱱᱚᱛᱮ ᱢᱤᱫ ᱴᱟᱝ ᱟᱵᱩ ᱧᱩᱛᱩᱢ ᱛᱮ ᱢᱤᱫᱴᱮᱱ ᱡᱟᱭᱜᱟ ᱵᱮᱱᱟᱣᱱᱟ, ᱥᱟᱱᱛᱷᱟᱞ ᱯᱟᱨᱜᱟᱱᱟ ᱡᱟᱭᱜᱟ ᱵᱮᱱᱟᱣ ᱱᱟ᱾ ᱟᱨ ᱟᱭᱢᱟ ᱞᱮᱠᱟᱼᱼ ᱚᱱᱠᱟᱱ ᱱᱤᱭᱚᱢ ᱠᱟᱹᱱᱩᱱ ᱵᱮᱱᱟᱣ ᱱᱟ ᱡᱮ᱾ ᱱᱚᱸᱰᱮᱱᱟᱜ ᱡᱟᱭᱜᱟ ᱡᱩᱢᱤ ᱵᱟᱝ ᱟᱹᱠᱷᱨᱤᱧᱚᱜᱼᱟ, ᱠᱤᱨᱤᱧᱚᱜᱼᱟ ᱚᱱᱮ ᱚᱱᱠᱟ ᱟᱹᱰᱤ ᱢᱚᱸᱡᱽ ᱵᱮᱱᱟᱣ ᱞᱮᱱᱟ᱾ ᱢᱮᱱ ᱠᱷᱟᱱ ᱫᱩᱠ ᱨᱮᱱᱟᱜ ᱠᱟᱛᱷᱟ ᱫᱚ ᱱᱚᱣᱟᱜ ᱜᱮ ᱠᱟᱱᱟ, ᱡᱮ ᱱᱚᱣᱟ ᱠᱚ ᱡᱚᱛᱚ ᱡᱤᱱᱤᱥ ᱵᱚᱱ ᱦᱤᱲᱤᱧ ᱪᱟᱵᱟᱭ ᱫᱟ ᱦᱟᱸᱜ᱾ ᱮᱱᱛᱮᱫ ᱱᱚᱣᱟ ᱱᱤᱭᱚᱢ ᱠᱚᱦᱚᱸ ᱟᱹᱛᱷᱣᱲᱤ ᱜᱮᱠᱚ ᱤᱭᱟᱹ ᱪᱟᱵᱟᱭᱫᱟ ᱞᱮᱵᱮᱫ ᱞᱚᱴᱚᱢ ᱪᱟᱵᱟᱭᱫᱟ ᱟᱨ ᱵᱟᱠᱚ ᱵᱟᱛᱟᱣ ᱮᱫᱟ ᱱᱤᱭᱟᱹᱠᱩ ᱟᱫᱚ ᱱᱚᱜᱼᱚᱭ ᱱᱤᱭᱟᱹ ᱡᱤᱱᱤᱥ ᱛᱮ ᱟᱨᱦᱚᱸᱢ ᱫᱟᱲᱮᱟᱢ ᱫᱤᱠᱩ ᱯᱩᱥᱤ ᱠᱚᱦᱚᱸ ᱢᱟᱱᱮ ᱡᱟᱹᱥᱛᱤᱣ ᱠᱟᱱᱟ ᱠᱚ ᱱᱚᱛᱮ ᱦᱚᱸ ᱥᱮ ᱵᱟᱝ,
ᱦᱳᱭ ᱜᱚᱢᱠᱮ᱾